ᱦᱮᱞᱳ ᱜᱚᱢᱠᱮ
ᱚ ᱦᱮᱸ ᱦᱮᱸ ᱜᱚᱝᱠᱮ ᱢᱟᱱᱮ ᱮᱢᱚᱱ ᱢᱤᱫᱴᱮᱱ ᱨᱟᱠᱟᱵᱟᱫ ᱞᱤᱧᱟ ᱟᱫᱚ ᱦᱟᱸᱜ ᱵᱟᱞᱤᱧ ᱵᱩᱡᱽ ᱫᱟᱲᱮᱭᱟᱫᱟ ᱜᱚᱢᱠᱮ ᱱᱤᱛᱳᱜ ᱱᱤᱛᱳᱜ ᱞᱤᱧ ᱠᱚᱞᱟᱫ ᱵᱤᱱᱟ ᱟᱨ ᱦᱟᱸᱜ ᱱᱚᱸᱰᱮ ᱨᱟᱠᱟᱵ ᱠᱟᱱᱟ ᱵᱟᱨᱚ ᱢᱤᱱᱤᱴ ᱟᱹᱰᱤ ᱜᱟᱱ ᱜᱟᱞᱢᱟᱨᱟᱣ ᱦᱩᱭ ᱮᱱᱟ
ᱦᱮᱸ
ᱜᱚᱢᱠᱮ ᱢᱟ ᱛᱟᱦᱚᱞᱮ ᱚᱠᱟ ᱥᱟᱛᱟᱢ ᱤᱫᱤ ᱛᱮᱞᱟᱝ ᱨᱚᱲᱟ
ᱜᱚᱝ ᱠᱟᱹᱴᱤᱡ ᱨᱚᱲ ᱠᱟᱹᱴᱤᱡ ᱵᱟᱝ ᱟᱸᱡᱚᱢᱚᱜ ᱠᱟᱱ ᱛᱟᱹᱵᱤᱱᱟ ᱟᱵᱤᱱᱟᱜ
ᱜᱚᱝᱠᱮ ᱟᱞᱤᱧ ᱞᱤᱧ ᱞᱟᱹᱭᱮᱫ ᱛᱟᱦᱮᱸᱱᱟ ᱚᱠᱟ ᱥᱟᱛᱟᱢ ᱤᱫᱤ ᱠᱟᱛᱮᱜ ᱞᱟᱝ ᱚᱠᱟ ᱥᱟᱛᱟᱢ ᱤᱫᱤ ᱪᱮ ᱞᱟᱝ ᱨᱚᱲᱟ
ᱟᱪᱪᱷᱟ ᱟᱪᱪᱷᱟ ᱦᱳᱭ ᱜᱚᱢᱠᱮ ᱟᱹᱰᱤ ᱱᱟᱯᱟᱭ ᱠᱩᱠᱞᱤᱢ ᱫᱚᱦᱚ ᱟᱠᱟᱫᱟ ᱥᱟᱶᱛᱟ ᱫᱚ ᱜᱚᱢᱠᱮ ᱢᱤᱫᱴᱮᱱ ᱞᱟᱝ ᱧᱮᱞᱟ ᱡᱮᱢᱚᱱ ᱦᱮᱛᱳᱜ ᱟᱵᱚ ᱥᱮ ᱟᱵᱚ ᱫᱤᱥᱚᱢ ᱨᱮ ᱡᱮᱢᱚᱱ ᱥᱟᱶᱛᱟ ᱵᱟᱹᱲᱤᱡᱚᱜ ᱠᱟᱱᱟ ᱵᱤᱦᱟᱹ ᱵᱟᱯᱞᱟ ᱤᱫᱤ ᱠᱟᱛᱮᱫ ᱞᱟᱝ ᱠᱟᱹᱴᱤᱡ ᱞᱟᱝ ᱜᱟᱯᱟᱞᱢᱟᱨᱟᱜᱼᱟ ᱜᱚᱢᱠᱮ ᱵᱤᱦᱟᱹ ᱵᱟᱯᱞᱟ ᱥᱟᱶᱛᱟ ᱤᱫᱤ ᱠᱟᱛᱮᱫ
ᱜᱚᱝᱠᱮ ᱟᱯᱮ ᱚᱱᱛᱮ ᱵᱤᱦᱟᱹ ᱵᱟᱯᱞᱟ ᱪᱮᱫ ᱞᱮᱠᱟ ᱦᱩᱭᱩᱜ ᱠᱟᱱᱟ
ᱵᱤᱦᱟᱹ ᱵᱟᱯᱞᱟ ᱫᱚ ᱜᱚᱝᱠᱮ ᱦᱩᱭ ᱫᱚ ᱦᱩᱭᱩᱜ ᱠᱟᱱ ᱜᱮᱭᱟ ᱢᱮᱱᱠᱷᱟᱱ ᱦᱩᱭ ᱵᱟᱹᱲᱛᱤᱜ ᱠᱟᱱᱟ ᱜᱚᱢᱠᱮ ᱡᱟᱦᱟᱸ ᱫᱚ ᱢᱤᱫᱴᱮᱱ ᱥᱟᱶᱛᱟ ᱨᱮ ᱢᱤᱫᱴᱮᱱ ᱯᱨᱚᱵᱷᱟᱵᱽ ᱯᱟᱲᱟᱜ ᱠᱟᱱᱟ ᱟᱞᱮ ᱥᱮᱫ ᱫᱚ ᱜᱚᱢᱠᱮ ᱵᱟᱯᱞᱟ ᱫᱚ ᱦᱩᱭᱩᱜ ᱠᱟᱱᱟ ᱴᱷᱤᱠ ᱜᱮᱭᱟ ᱥᱳᱞᱳ ᱟᱱᱟ ᱫᱟᱨᱟᱭ ᱛᱮᱜᱮ ᱢᱮᱱᱠᱷᱟᱱ ᱟᱛᱳ ᱵᱷᱤᱱᱟᱹᱜ ᱠᱟᱱᱟ ᱠᱚ ᱛᱚ ᱡᱮᱢᱚᱱ ᱱᱟᱭᱠᱮ ᱵᱚᱸᱜᱟᱭ ᱤᱭᱟᱹ ᱤᱭᱟᱹ ᱥᱩᱱᱩᱢ ᱤᱭᱟᱹ ᱥᱟᱥᱟᱝ ᱮ ᱵᱚᱸᱜᱟᱭᱟ ᱟᱫᱚ ᱦᱟᱸᱜ ᱚᱱᱟ ᱫᱚ ᱦᱟᱸᱜ ᱱᱮᱛᱟᱨ ᱫᱚ ᱦᱟᱸᱜ ᱟᱛᱳ ᱵᱷᱤᱱᱟᱹ ᱞᱮᱱᱠᱷᱟᱱ ᱢᱟᱡᱷᱤ ᱦᱟᱲᱟᱢ ᱠᱚ ᱵᱟᱠᱚ ᱠᱚ ᱛᱮᱸᱜᱳ ᱞᱮᱱᱠᱷᱟᱱ ᱟᱫᱚ ᱚᱲᱟᱜ ᱨᱮᱱ ᱦᱚᱲ ᱜᱮᱠᱚ ᱵᱚᱸᱠᱟᱭᱮ‌ ᱫᱟ ᱜᱚᱢᱠᱮ ᱟᱫᱚ ᱱᱤᱭᱟᱹ ᱢᱤᱫᱴᱮᱱ ᱥᱮᱨᱣᱟᱨ ᱨᱮ ᱢᱤᱫᱴᱮᱱ ᱟᱞᱟᱫᱟ ᱜᱚᱫᱚᱜ ᱠᱟᱱᱟ
ᱦᱮᱸ ᱜᱚᱝᱠᱮ ᱚᱱᱟᱫᱚ ᱯᱩᱨᱟᱹ ᱯᱩᱨᱟᱹᱴᱟᱜ ᱜᱮ ᱟᱞᱟᱫᱟ ᱢᱤᱫᱴᱟᱝ ᱚᱲᱟᱜ ᱦᱚᱲ ᱵᱚᱸᱜᱟ ᱱᱟᱭᱠᱮ ᱟᱞᱟᱫᱟ ᱜᱮ ᱛᱚᱭ ᱵᱚᱜᱟᱭᱟ ᱚᱱᱟ ᱫᱚ ᱚᱲᱟᱜ ᱦᱚ ᱚᱲᱟᱜ ᱨᱮᱱᱟᱜ ᱱᱟᱣᱟ ᱠᱚ ᱵᱷᱤᱱᱟᱹ ᱜᱚᱫᱚᱜ ᱠᱟᱱᱟ
ᱦᱳ ᱜᱚᱢᱠᱮ ᱛᱟᱨᱯᱚᱨ ᱡᱟᱦᱟᱸ ᱛᱮᱛᱨᱮ ᱠᱩᱲᱤᱭᱟᱜ ᱥᱤᱱ ᱢᱮᱱᱟᱜᱼᱟ ᱚᱸᱰᱮ ᱡᱟᱦᱟᱸ ᱥᱟᱥᱟᱝ ᱮ ᱵᱚᱸᱜᱟᱭᱟ ᱟᱨ ᱛᱮᱛᱨᱤ ᱠᱩᱲᱤ ᱦᱚᱸ ᱱᱮᱛᱟᱨ ᱠᱚ ᱞᱟᱹᱭᱫᱟ ᱟᱦ ᱥᱟᱥᱟᱝ ᱜᱩᱰᱟᱹ ᱞᱮᱠᱷᱟᱱ ᱜᱮᱛᱚ ᱦᱩᱭᱩᱜᱼᱟ ᱟᱦ ᱞᱟᱹᱭ ᱫᱟᱠᱚ ᱦᱟᱸᱜ ᱛᱮᱛᱨᱮ ᱠᱩᱲᱤᱭᱟᱜ ᱫᱚ ᱠᱳᱱᱳ ᱞᱟᱹᱠᱛᱤ ᱜᱮ ᱵᱟᱹᱱᱩᱜᱼᱟ ᱤᱧ ᱜᱮ‌ ᱥᱟᱥᱟᱝ ᱤᱧ ᱜᱩᱸᱰᱟᱹᱭ ᱮᱫᱟ ᱟᱫᱚ ᱚᱱᱠᱟ ᱵᱮᱯᱟᱨ ᱜᱚᱝᱠᱮ ᱛᱮᱛᱨᱮ ᱠᱩᱲᱤᱭᱟᱜ ᱵᱚᱫᱚᱞ ᱛᱮ ᱱᱮᱛᱟᱨ ᱫᱚ ᱮᱢᱱᱤ ᱦᱚᱲ ᱜᱮ ᱦᱟᱸᱜ ᱥᱟᱥᱟᱝ ᱫᱚᱠᱚ ᱜᱩᱸᱰᱟᱹᱭ ᱮᱫᱟ ᱟᱯᱮ ᱥᱮᱫ ᱜᱚᱝᱠᱮ ᱵᱟᱯᱞᱟ ᱠᱚ ᱪᱮᱫ ᱞᱮᱠᱟ ᱦᱩᱭᱩᱜ ᱜᱮᱭᱟ
ᱜᱚᱝᱠᱮ ᱟᱞᱮ ᱥᱮᱫ ᱫᱚ ᱵᱟᱯᱞᱟ ᱫᱚ ᱟᱹᱰᱤ ᱱᱟᱯᱟᱭ ᱜᱮ ᱦᱩᱭᱩᱜ ᱜᱮᱭᱟ ᱜᱚᱢᱠᱮ ᱱᱮᱛᱟᱨ ᱫᱚ ᱧᱮᱞ ᱧᱟᱢᱚᱜ ᱠᱟᱱᱟ ᱵᱮᱥᱤᱨ ᱵᱷᱟᱜᱽ ᱟᱞᱮ ᱥᱮᱫ ᱵᱟᱯᱞᱟ ᱫᱚ ᱟᱜᱤᱨ ᱵᱟᱯᱞᱟ ᱜᱮ ᱧᱮᱞᱚᱜ ᱠᱟᱱᱟ ᱟᱨ ᱦᱳᱭ ᱥᱟᱨᱥᱟᱹᱜᱩᱱᱟᱛᱮ ᱵᱟᱯᱞᱟ ᱫᱚ ᱵᱟᱝ ᱧᱮᱞᱚᱜ ᱠᱟᱱᱟ
ᱚ ᱟᱪᱪᱷᱟ ᱟᱪᱪᱷᱟ ᱟᱪᱪᱷᱟ ᱟᱞᱮ ᱥᱮᱫ ᱦᱚᱸ ᱜᱚᱝᱠᱮ ᱚᱱᱠᱟ ᱟᱸᱜᱤᱨ ᱵᱟᱯᱞᱟ ᱜᱮ ᱱᱮᱛᱟᱨ ᱫᱚ ᱡᱟᱫᱟ ᱦᱳᱭᱳᱜ ᱠᱟᱱᱟ ᱤᱭᱟᱹ ᱵᱟᱯᱞᱟ ᱫᱚ ᱦᱟᱸᱜ ᱚᱱᱠᱟ ᱵᱟᱝ ᱦᱳᱭᱳᱜ ᱠᱟᱱᱟ
ᱥᱟᱨ ᱥᱟᱹᱜᱩᱱ ᱟᱛᱮ ᱡᱟᱦᱟᱸ ᱵᱟᱯᱞᱟ ᱚᱱᱟ ᱵᱟᱯᱞᱟ ᱫᱚ ᱦᱟᱸᱜ ᱵᱟᱝ ᱦᱩᱭᱩᱜ ᱠᱟᱱᱟ ᱜᱚᱝᱠᱮ ᱱᱮᱛᱟᱨ ᱫᱚ ᱫᱤᱱ ᱫᱤᱱ ᱛᱮ ᱡᱚᱛᱚ ᱟᱺᱜᱤᱨ ᱟᱛᱮᱫ ᱠᱚ ᱵᱟᱯᱞᱟᱜ ᱠᱟᱱᱟ
ᱦᱮᱸ ᱜᱚᱝᱠᱮ ᱟᱨ ᱧᱮᱧᱟᱢᱚᱜ ᱠᱟᱱᱟ ᱡᱮ ᱩᱢᱟᱹᱨ ᱟᱹᱨᱤ ᱦᱩᱭ ᱨᱮᱜᱮ ᱵᱟᱯᱞᱟᱜ ᱠᱟᱱᱟ ᱠᱚ ᱦᱟᱴ ᱯᱟᱛᱟ ᱫᱚᱢᱮ ᱠᱚ ᱫᱟᱬᱟᱱ ᱠᱟᱱᱟ ᱦᱟᱴ ᱯᱟᱛᱟ ᱨᱮ ᱪᱟᱞᱟᱣ ᱦᱟᱴ ᱯᱟᱛᱟ ᱪᱟᱞᱟᱣ ᱠᱟᱛᱮ
ᱦᱳᱭ ᱦᱳᱭ ᱦᱟᱴ ᱦᱟᱴ ᱯᱟᱛᱟ ᱪᱟᱞᱟᱣ ᱠᱟᱛᱮ ᱚᱸᱰᱮ ᱠᱷᱚᱱᱟᱜ ᱜᱮ ᱧᱟᱯᱟᱢ ᱨᱚᱯᱚᱲ ᱦᱩᱭᱩᱜ
ᱟᱫᱚ ᱠᱚ ᱵᱟᱯᱞᱟᱜ ᱠᱟᱱᱟ ᱵᱟᱝ
ᱦᱮᱸ ᱜᱟᱝᱠᱮ ᱚᱱᱠᱟ ᱫᱚ ᱟᱹᱞᱤᱧᱟᱜ ᱦᱤᱥᱟᱹᱵ‌ ᱨᱮ ᱫᱚ ᱚᱱᱠᱟ ᱠᱚᱢ ᱩᱢᱮᱨ ᱨᱮ ᱵᱟᱯᱞᱟ ᱫᱚ ᱮᱠᱟᱞ ᱜᱮ ᱵᱟᱝ ᱵᱷᱟᱜᱮᱭᱟ ᱫᱚᱢᱮ ᱵᱟᱹᱲᱤᱡ ᱜᱮᱭᱟ
ᱦᱩᱸ ᱦᱳᱭ ᱜᱚᱝᱠᱮ ᱟᱫᱚ ᱥᱟᱱᱟᱢ ᱦᱚᱲᱟᱜ ᱢᱮᱫ ᱛᱮᱜᱮ ᱠᱚᱢ ᱩᱢᱮᱨ ᱨᱮ ᱵᱟᱯᱞᱟ ᱫᱚ ᱦᱟᱸᱜ ᱵᱟᱝ ᱴᱷᱤᱠᱟ ᱪᱮᱫᱟᱜ ᱵᱟᱝᱢᱟ ᱥᱟᱢ ᱢᱮ ᱡᱟᱦᱟᱸᱭ ᱠᱚ ᱵᱟᱯᱞᱟᱜ ᱠᱟᱱᱟ
ᱥᱟᱵᱢᱮ ᱵᱟᱯᱞᱟ ᱞᱮᱱᱠᱷᱟᱱ ᱢᱤᱫ ᱥᱮᱨᱢᱟ ᱯᱚᱨᱮ ᱜᱮ ᱜᱤᱫᱟᱹᱨ ᱯᱤᱫᱟᱹᱨ ᱦᱟᱸᱜ ᱫᱚᱠᱚ ᱦᱤᱡᱩᱜ ᱜᱮᱭᱟ ᱟᱫᱚ ᱜᱤᱫᱟᱹᱨ ᱯᱤᱫᱟᱹᱨ ᱦᱮᱡ ᱞᱮᱱᱠᱷᱟᱱ ᱮᱱᱠᱷᱟᱱ ᱟᱫᱚ ᱡᱟᱦᱟᱸᱭ ᱜᱚᱜᱚ ᱡᱟᱦᱟᱸᱭ ᱜᱤᱫᱽᱨᱟᱹ ᱨᱮᱱ ᱜᱚᱜᱚ ᱛᱮᱫ ᱮᱸᱜᱟᱛ ᱛᱮᱫ ᱩᱱᱤᱫᱚ ᱦᱟᱜ ᱠᱚᱢ ᱩᱢᱮᱨ ᱨᱮ ᱵᱟᱯᱞᱟ ᱠᱟᱱᱟᱭ ᱛᱚ ᱟᱫᱚ ᱢᱟᱭᱟᱢ ᱨᱮᱱᱟᱜ ᱦᱚᱸ ᱜᱷᱟᱴᱛᱤ ᱯᱟᱲᱟᱣ ᱟᱭᱟ ᱩᱱᱤ ᱜᱤᱫᱽᱨᱟᱹ ᱴᱷᱟᱜ ᱛᱟᱯᱚᱨ ᱥᱟᱢᱱᱮ ᱡᱟᱦᱟᱱᱟᱜ ᱯᱩᱥᱴᱤᱠᱚ ᱴᱷᱤᱠ ᱢᱚᱛᱚ ᱡᱚᱢ ᱵᱟᱭ ᱯᱟᱠᱚᱴ ᱠᱟᱱ ᱠᱷᱟᱱ ᱛᱟᱦᱚᱞᱮ ᱚᱠᱟᱨᱮ ᱵᱚᱦᱚᱜ ᱯᱷᱩᱞᱟᱹᱜ ᱛᱟᱭᱟ ᱚᱠᱟᱨᱮ ᱢᱮᱫ ᱯᱷᱩᱞᱟᱹᱜ ᱛᱟᱭᱟ ᱚᱠᱟᱨᱮ ᱞᱟᱡ ᱯᱷᱩᱞᱟᱹᱜ ᱛᱟᱭᱟ ᱚᱠᱟᱨᱮ ᱛᱤ ᱚᱥᱟᱨᱚᱜ ᱛᱟᱭᱟ ᱛᱤ ᱪᱮᱯᱲᱟᱜ ᱛᱟᱭᱟ ᱩᱝ ᱚᱱᱠᱟ ᱟᱭᱢᱟ ᱜᱟᱱ ᱜᱷᱟᱴᱛᱤ ᱧᱮᱞᱚᱜᱼᱟ ᱜᱚᱝᱠᱮ ᱚᱱᱟᱛᱮ ᱠᱚᱢ ᱩᱢᱮᱨ ᱨᱮ ᱵᱟᱯᱞᱟ ᱫᱚ ᱦᱟᱸᱜ ᱵᱟᱝ ᱴᱷᱤᱠᱼᱟ ᱟᱵᱤᱱ ᱦᱚᱸᱵᱤᱱ ᱢᱮᱱᱫᱟ ᱴᱷᱤᱠ ᱜᱮᱭᱟ ᱟᱨ ᱚᱱᱟ ᱦᱤᱥᱟᱹᱵᱽ ᱛᱮ ᱵᱟᱯᱞᱟ ᱫᱚ ᱵᱟᱝ ᱴᱷᱤᱠᱟ
ᱦᱮᱸ ᱠᱚᱝᱠᱮ ᱠᱚᱢ ᱩᱢᱮᱨ ᱨᱮ ᱵᱟᱯᱞᱟ ᱫᱚ ᱮᱠᱟᱞ ᱜᱮ ᱵᱟᱝ ᱴᱷᱤᱠᱟ᱾ᱪᱮᱫᱟᱜ ᱥᱮ ᱜᱤᱫᱽᱨᱟᱹ ᱜᱮ ᱜᱤᱫᱽᱨᱟᱹ ᱡᱩᱫᱤ ᱦᱟᱨᱟ ᱵᱟᱝ ᱡᱩᱣᱟᱹᱱ ᱜᱮ ᱛᱟᱨ ᱛᱟᱨ ᱞᱟᱦᱟᱨᱮ ᱡᱚᱫᱤ ᱜᱤᱫᱽᱨᱟᱹ ᱮᱜᱟᱛ ᱱᱟᱭ ᱛᱟᱦᱚᱞᱮ ᱩᱱᱤ ᱪᱤᱠᱟᱹᱛᱮ
ᱦᱳᱭ ᱦᱳᱭ ᱜᱚᱢᱠᱮ ᱮᱠᱟᱞ ᱜᱚᱢᱠᱮ ᱤᱧᱟᱹᱜ ᱫᱚ ᱵᱟᱝᱜᱮ ᱴᱷᱤᱠ ᱠᱟ ᱜᱚᱢᱠᱮ᱾ ᱡᱟᱦᱟᱸ ᱞᱮᱠᱟ ᱥᱟᱶᱛᱟ ᱨᱮ ᱪᱟᱞᱟᱜ ᱠᱟᱱᱟ ᱮᱸᱜ ᱟᱵᱚ ᱥᱟᱶᱛᱟ ᱨᱮ ᱚᱱᱟ ᱫᱚ ᱟᱹᱰᱤ ᱵᱟᱹᱲᱤᱡ ᱟᱱᱟᱜ ᱯᱨᱚᱵᱷᱟᱵᱽ ᱜᱮ ᱜᱚᱢᱠᱮ ᱱᱮᱛᱟᱨ ᱨᱮ ᱥᱟᱱᱟᱢ ᱡᱟᱭᱜᱟ ᱨᱮᱜᱮ ᱡᱩᱫᱤ ᱵᱚᱱ ᱧᱮᱞᱟ ᱟᱵᱚ ᱦᱚᱲ ᱠᱚᱫᱚ ᱦᱟᱸᱜ ᱚᱱᱠᱟ ᱫᱚᱢᱮ ᱜᱮ ᱦᱟᱸᱜ ᱠᱚ ᱚᱱᱠᱟᱭᱮᱫᱟ ᱚᱱᱠᱟ ᱠᱟᱛᱮᱜ ᱠᱚ ᱵᱟᱯᱞᱟᱜ ᱠᱟᱱᱟ᱾ ᱟᱹᱜᱤᱨ ᱵᱟᱯᱞᱟ ᱡᱟᱦᱟᱸ ᱠᱚ ᱢᱮᱱᱫᱟ᱾
ᱦᱮᱸ ᱜᱚᱢᱠᱮ ᱚᱱᱟ ᱟᱸᱜᱤᱨ ᱵᱟᱯᱞᱟ ᱫᱚ ᱮᱠᱟᱞ ᱜᱮ ᱵᱟᱝ ᱵᱷᱟᱜᱮᱭᱟ ᱜᱚᱝᱠᱮ ᱟᱨ ᱢᱮᱱ ᱦᱩᱭᱩᱜ ᱠᱟᱱᱟ ᱚᱱᱠᱟ ᱟᱺᱜᱤᱨ ᱵᱟᱯᱞᱟ ᱨᱮᱫᱚ ᱨᱟᱹᱥᱠᱟᱹ ᱦᱚᱸ ᱵᱟᱝ ᱧᱟᱢᱚᱜ-ᱟ, ᱵᱟᱦᱟ ᱥᱟᱶᱦᱟᱜ-ᱟ ᱵᱟᱦᱟ ᱟᱸᱡᱚᱢ ᱟᱠᱟᱟᱜ ᱜᱮᱭᱟ ᱵᱟᱦᱟ ᱥᱟᱶ ᱫᱚ ᱦᱳᱭ ᱦᱳᱭ ᱵᱟᱦᱟ ᱥᱟᱶ ᱨᱟᱹᱥᱠᱟᱹ ᱦᱚᱸ ᱵᱟᱝ ᱧᱟᱢᱚᱜ ᱠᱟᱱᱟ ᱟᱨ ᱥᱟᱨ ᱥᱟᱹᱜᱩᱱ ᱛᱮ ᱵᱟᱯᱞᱟ ᱞᱮᱠᱷᱟᱱ ᱫᱚ ᱫᱚᱢᱮ ᱨᱟᱹᱥᱠᱟᱹ ᱧᱟᱢᱚᱜ ᱧᱟᱢᱚᱜ-ᱟ᱾ ᱛᱟᱨᱯᱚᱨᱮ ᱦᱚᱸ ᱫᱚᱢᱮ ᱠᱚ ᱱᱮᱣᱛᱟ ᱠᱚᱣᱟ ᱵᱟᱹᱨᱤᱭᱟᱛ ᱠᱚ ᱵᱟᱨᱮᱛ ᱡᱚᱛᱚ ᱦᱚᱲ ᱪᱟᱞᱟᱜ ᱟᱠᱚ ᱦᱤᱡᱩᱜ ᱟᱠᱚ
ᱦᱳᱭ ᱦᱳᱭ ᱮᱠᱟᱞ ᱜᱮ ᱜᱚᱝᱠᱮ᱾ ᱚᱱᱟ ᱫᱚ
ᱦᱟᱯᱲᱟᱢ ᱦᱚᱸᱠᱚ ᱞᱟᱹᱭ ᱜᱮᱭᱟ ᱜᱚᱢᱠᱮ ᱡᱮ ᱞᱟᱹᱭᱟ ᱠᱚ ᱟᱸᱜᱤᱨ ᱠᱟᱛᱮᱫ ᱫᱚ ᱟᱞᱚᱯᱮ ᱵᱟᱯᱞᱟᱜ-ᱟ᱾ ᱟᱞᱮᱭᱟᱜ ᱦᱚᱸ ᱠᱟᱹᱴᱤᱡ ᱨᱟᱹᱥᱠᱟᱹ ᱢᱮᱱᱟᱜ ᱛᱟᱞᱮᱭᱟ᱾ ᱡᱮ ᱧᱮᱞ ᱧᱮᱯᱮᱞ ᱠᱟᱛᱮ ᱵᱟᱯᱞᱟᱜ ᱛᱟᱵᱚᱱ ᱯᱮ ᱨᱟᱹᱥᱠᱟᱹ ᱦᱚᱸ ᱟᱞᱮ ᱦᱚᱸ ᱠᱟᱹᱴᱤᱡ ᱚᱝᱠᱟ ᱟᱹᱞᱤᱧᱟᱜ ᱦᱤᱥᱟᱹᱵᱽ ᱱᱩᱠᱩ ᱥᱮᱫᱟᱭ ᱦᱟᱯᱲᱟᱢ ᱠᱚᱣᱟᱜ ᱠᱟᱛᱷᱟ ᱦᱚᱸ ᱠᱟᱹᱴᱤᱡ ᱫᱚᱦᱚ ᱞᱟᱹᱠᱛᱤᱜ ᱠᱟᱱᱟ ᱟᱹᱰᱤ ᱨᱮᱜᱮ ᱟᱢ ᱱᱤᱡᱮ ᱱᱤᱡᱮᱨᱟᱜ ᱧᱮᱞ ᱞᱮᱠᱷᱟᱱ ᱫᱚ ᱵᱟᱝ ᱦᱩᱭᱩᱜ-ᱟ, ᱡᱮ ᱤᱧ ᱟᱸᱜᱤᱨ ᱠᱟᱛᱮ ᱤᱧ ᱟᱹᱜᱩ ᱡᱚᱝᱜ-ᱟ᱾ ᱚᱝᱠᱟ ᱧᱮᱞ ᱞᱮᱠᱷᱟᱱ ᱵᱟᱝ ᱦᱩᱭᱩᱜ-ᱟ ᱜᱚᱝᱠᱮ ᱵᱟᱯᱞᱟ ᱦᱚᱸ ᱟᱹᱰᱤ ᱠᱷᱚᱨᱪᱟ ᱞᱟᱜᱟᱼᱟ᱾ ᱞᱟᱭᱤᱯᱷ ᱨᱮ ᱜᱚᱝᱠᱮ ᱢᱤᱫ ᱫᱷᱟᱣ ᱜᱮᱵᱩᱱ ᱵᱟᱯᱞᱟᱜ-ᱟ᱾ ᱚᱱᱟ ᱵᱟᱯᱞᱟ ᱞᱟᱦᱟ ᱡᱩᱫᱤ ᱯᱟᱹᱣᱨᱟᱹ ᱵᱩᱱ ᱧᱩᱭᱟ
ᱦᱮᱸ ᱜᱚᱢᱠᱮ ᱞᱟᱹᱭᱵᱤᱱ᱾ ᱯᱟᱹᱣᱨᱟᱹ ᱦᱚᱸ ᱜᱚᱢᱠᱮ ᱴᱷᱤᱠ ᱫᱚ ᱴᱷᱤᱠᱟ ᱯᱟᱹᱣᱨᱟᱹ ᱫᱚ ᱟᱫᱚ ᱯᱟᱹᱣᱨᱟᱹ ᱴᱷᱤᱠᱟ᱾ ᱯᱟᱹᱣᱨᱟᱹ ᱧᱩ ᱦᱚᱸ ᱫᱚᱨᱠᱟᱨ
ᱦᱮᱸ ᱵᱟᱯᱞᱟ ᱵᱟᱯᱞᱟ ᱠᱚᱨᱮ ᱜᱮ ᱚᱱᱟ ᱫᱚ ᱯᱚᱨᱚᱵᱽ ᱠᱚᱨᱮ ᱵᱟᱯᱞᱟ ᱠᱚᱨᱮ ᱜᱮ ᱴᱷᱤᱠᱟ ᱜᱚᱝᱠᱮ᱾ ᱮᱴᱟᱜ ᱯᱟᱛᱟ ᱪᱷᱟᱛᱟ ᱠᱚᱨᱮ ᱫᱚ ᱵᱟᱝ ᱴᱷᱤᱠᱟ᱾
ᱦᱮᱸ ᱜᱚᱝᱠᱮ ᱴᱷᱤᱠ ᱜᱮ ᱵᱚᱱ ᱢᱮᱱᱫᱟ᱾ ᱟᱫᱚ ᱵᱟᱯᱞᱟ ᱨᱮᱫᱚ ᱵᱟᱯᱞᱟ ᱨᱮᱫᱚ ᱠᱟᱹᱴᱤᱡ ᱵᱚᱱ ᱧᱩᱭ ᱜᱮᱭᱟ᱾ ᱡᱟᱦᱟᱸ ᱦᱮᱸ ᱵᱚᱸᱜᱟᱭ ᱟᱵᱚᱱ ᱵᱚᱸᱜᱟ ᱥᱟᱨᱮᱡ ᱦᱟᱺᱰᱤ, ᱫᱚ ᱠᱟᱹᱴᱤᱡ ᱵᱚᱱ ᱧᱩᱭᱟ ᱦᱟᱸᱜ ᱥᱟᱱᱟᱢ ᱦᱚᱲ ᱜᱮᱵᱚᱱ ᱟᱥᱚᱜ-ᱟ᱾ ᱚᱱᱟ ᱨᱮᱫᱚ ᱦᱟᱸᱜ ᱠᱟᱹᱴᱤᱡ ᱞᱟᱜᱟᱜ ᱜᱮᱭᱟ ᱦᱟᱸᱜ ᱵᱟᱯᱞᱟ ᱨᱮ ᱦᱟᱸᱜ ᱛᱤᱱᱟᱹᱜ ᱴᱩᱠᱩᱡ ᱦᱟᱸᱜ ᱪᱮᱫ ᱠᱟ ᱚᱱᱠᱟ ᱟᱹᱨᱤᱪᱟᱹᱞᱤ ᱨᱮ ᱢᱮᱱᱟᱜ ᱛᱟᱵᱚᱱᱟ᱾ ᱮᱻ ᱡᱟᱦᱟᱸᱭ ᱜᱟᱱᱚᱜ ᱥᱟᱹᱜᱟᱹᱭ ᱯᱮᱲᱟ ᱩᱱᱠᱩ ᱫᱚ ᱦᱟᱸᱜ ᱪᱮᱫᱠᱟ ᱵᱟᱨ ᱡᱚᱲᱟ ᱛᱮ ᱴᱩᱠᱩᱡ ᱠᱚ ᱟᱹᱜᱩᱭ ᱛᱟᱦᱮᱸᱜᱼᱟ, ᱥᱮᱫᱟᱭ ᱵᱤᱫᱟᱹᱞ ᱨᱮ ᱟᱨ ᱥᱩᱨᱩᱜ-ᱟᱱᱟ ᱛᱤᱱᱟᱹᱜ ᱱᱮᱛᱟᱨ ᱞᱮᱠᱟ ᱠᱟᱛᱮ ᱡᱟᱦᱟᱸ ᱞᱮᱠᱟ ᱥᱩᱨᱩᱜ-ᱟ ᱚᱱᱟ ᱛᱤᱱᱟᱹᱜ ᱵᱟᱨ ᱠᱚ ᱫᱩᱲᱩᱵ-ᱟ ᱤᱱᱟᱹᱜ ᱵᱟᱨ ᱜᱮ ᱦᱟᱸᱜ ᱢᱤᱫ ᱵᱳᱛᱚᱞ ᱟᱛᱮ ᱞᱟᱜᱟᱜ-ᱟ᱾
ᱦᱮᱸ ᱜᱚᱝᱠᱮ ᱟᱵᱚᱣᱟᱜ ᱵᱤᱦᱟᱹ ᱵᱟᱯᱞᱟ ᱠᱚ ᱨᱮᱫᱚ ᱪᱷᱟᱲᱟ ᱫᱚ ᱵᱚᱸᱜᱟ ᱵᱩᱨᱩ ᱦᱚᱸ ᱵᱟᱝ ᱦᱳᱭᱳᱜ ᱛᱟᱵᱩᱱᱟ ᱟᱨ ᱯᱟᱹᱣᱨᱟ ᱪᱷᱟᱲᱟ ᱫᱚ ᱵᱤᱦᱟᱹ ᱵᱟᱯᱞᱟ ᱵᱟᱝ ᱦᱳᱭᱳᱜ ᱛᱟᱵᱚᱱᱟ᱾ ᱯᱟᱹᱣᱨᱟ ᱨᱮᱜᱮ ᱡᱚᱛᱚ ᱠᱤᱪᱷᱩ ᱛᱟᱵᱚᱱ ᱜᱚᱝᱠᱮ ᱜᱚᱡ ᱨᱮᱦᱚᱸ ᱜᱚᱡ ᱨᱮᱦᱚᱸ ᱞᱟᱹᱭᱟᱠᱚ ᱡᱟᱦᱟᱸᱭ ᱯᱟᱹᱣᱨᱟᱹ ᱵᱟᱭ ᱧᱩᱭᱟᱭ, ᱩᱱᱤ ᱜᱚᱡ ᱨᱮᱦᱚᱸ ᱢᱤᱫ ᱜᱞᱟᱥ ᱜᱟᱱ ᱠᱚ ᱫᱩᱞᱟᱭᱟ
ᱦᱳᱭ ᱦᱳᱭ ᱜᱚᱢᱠᱮ᱾
ᱵᱟᱝ ᱵᱟᱝ
ᱴᱷᱤᱠ ᱱᱤᱭᱟᱹ ᱫᱚ ᱜᱚᱝᱠᱮ ᱦᱮᱸ ᱴᱷᱤᱠ
ᱴᱷᱤᱠ ᱫᱚ ᱴᱷᱤᱠ ᱜᱮᱭᱟ ᱟᱫᱚ ᱵᱟᱯᱞᱟ ᱤᱫᱤ ᱠᱟᱛᱮᱜ ᱟᱫᱚ ᱱᱚᱝᱠᱟ ᱦᱟᱸᱜ ᱵᱚᱱ ᱧᱩᱭᱟ ᱢᱮᱱᱠᱷᱟᱱ ᱜᱚᱢᱠᱮ ᱩᱱᱟᱹᱜ ᱴᱟ ᱫᱚ ᱧᱩ ᱫᱚ ᱡᱟᱹᱱᱤᱡ ᱵᱟᱝ ᱫᱚᱨᱠᱟᱨ ᱢᱤᱫᱴᱮᱱ ᱵᱟᱨᱭᱟ ᱟᱛᱳ ᱠᱚᱨᱮ ᱱᱚᱝᱠᱟᱜ ᱠᱟᱱᱟ ᱟᱞᱮ ᱫᱚ ᱯᱮ ᱴᱩᱠᱩᱡ ᱦᱟᱺᱰᱤ ᱟᱹᱜᱩᱣᱟᱞᱮᱯᱮ ᱵᱟᱠᱷᱟᱱ ᱫᱚ ᱠᱟᱹᱢᱤ ᱵᱟᱞᱮ ᱥᱟᱵ
ᱵᱟᱝ ᱜᱚᱝᱠᱮ ᱚᱱᱠᱟ ᱵᱟᱝ ᱜᱚᱝᱠᱮ ᱚᱱᱠᱟ ᱫᱚ ᱵᱟᱝ ᱜᱮ ᱴᱷᱤᱠᱟ
ᱦᱮᱸ ᱱᱤᱭᱟᱹ ᱫᱚ ᱟᱵᱚᱣᱟᱜ ᱟᱹᱨᱤᱪᱟᱹᱞᱤ ᱨᱮᱦᱚᱸ ᱵᱟᱹᱱᱩᱜ-ᱟ ᱟᱨ ᱱᱤᱭᱟᱹ ᱫᱚ ᱦᱟᱸᱜ ᱵᱤᱱ ᱞᱟᱞᱦᱟᱜ ᱞᱮᱠᱟᱱᱟᱜ ᱢᱤᱫᱴᱮᱱ ᱠᱟᱛᱷᱟ ᱦᱮᱸᱥᱮ ᱵᱟᱝ ᱩᱱᱟᱹᱜ ᱫᱚ ᱡᱩᱫᱤ ᱵᱩᱞ ᱟᱛᱮᱜ ᱮᱢ ᱠᱟᱹᱢᱤᱭᱟ ᱛᱟᱦᱚᱞᱮ ᱛᱚ ᱟᱢᱫᱚᱢ ᱵᱩᱞ ᱮᱱᱟ ᱜᱚᱢᱠᱮ
ᱦᱚᱸᱜᱚᱝᱠᱮ
ᱥᱮᱫᱟᱭ ᱵᱤᱫᱟᱹᱞ ᱨᱮᱠᱚ ᱢᱮᱱ ᱠᱟᱫᱟ ᱢᱤᱫ ᱯᱷᱩᱲᱩᱜ ᱜᱟᱱ ᱧᱩ ᱞᱮᱠᱷᱟᱱ ᱫᱷᱚᱨᱚᱢ ᱨᱮᱱᱟᱱᱜ ᱮ ᱠᱟᱹᱢᱤᱭᱟ ᱵᱟᱨ ᱯᱷᱩᱲᱩᱜ ᱮᱢ ᱧᱩ ᱞᱮᱠᱷᱟᱱ ᱫᱷᱚᱨᱚᱢ ᱵᱟᱹᱲᱤᱡᱚᱜ-ᱟ ᱟᱨ ᱯᱮ ᱯᱷᱩᱲᱩᱜ ᱮᱢ ᱧᱩᱠ ᱞᱮᱠᱷᱟᱱ ᱥᱟᱱᱟᱢᱟᱜ ᱵᱟᱹᱲᱤᱡᱚᱜ-ᱟ ᱚᱱᱟ ᱢᱤᱫ ᱯᱷᱩᱲᱩᱜ ᱠᱷᱚᱱᱟᱜ ᱫᱚ ᱟᱥᱟ ᱫᱤᱧ ᱜᱮ ᱠᱚᱱᱠᱱᱜ ᱢᱤᱫ ᱴᱩᱠᱩᱡ ᱡᱟᱦᱟᱸ ᱠᱚ ᱮᱢᱚᱜ-ᱟ ᱢᱤᱫ ᱴᱩᱠᱩᱡ ᱨᱮᱜᱮ ᱢᱤᱫ ᱯᱷᱩᱲᱩᱜ ᱨᱮᱱᱟᱜ ᱫᱚᱢ ᱧᱟᱢᱟ ᱦᱟᱸᱜ
ᱦᱮᱸ ᱜᱚᱝᱠᱮ ᱢᱤᱫᱵᱩᱨ ᱚᱱᱟᱜᱮ ᱢᱤᱫ ᱴᱩᱠᱩᱡ ᱮᱢ ᱧᱟᱢᱟ ᱮᱴᱟᱜ ᱫᱟᱜ ᱟᱫᱟᱨᱥ ᱫᱚ ᱵᱟᱢ ᱧᱟᱢ ᱵᱟᱲᱟᱭᱟ
ᱦᱳᱭ ᱚᱱᱟ ᱠᱷᱚᱱᱟᱜ ᱡᱟᱹᱥᱛᱤ ᱫᱚ ᱟᱸᱥ ᱦᱚᱸ ᱵᱟᱝ ᱜᱟᱱᱚᱜ-ᱟ ᱚᱱᱟᱜᱮ ᱜᱚᱢᱠᱮ ᱟᱵᱚ ᱢᱟ ᱡᱟᱹᱥᱛᱤ ᱵᱚᱱ ᱠᱷᱚᱡᱚᱜ ᱠᱟᱱᱟ
ᱵᱟᱠᱚ ᱵᱟᱠᱷᱟᱡ ᱵᱟᱲᱤᱡ ᱜᱮ ᱦᱩᱭᱩᱜ ᱧᱩᱧᱩ ᱫᱚ
ᱤᱱᱟᱜᱮ ᱢᱤᱫᱴᱮᱱ ᱵᱟᱹᱲᱤᱡ ᱢᱤᱫᱴᱮᱱ ᱯᱨᱚᱵᱷᱟᱵᱽ ᱯᱟᱲᱟᱜ ᱠᱟᱱᱟ ᱜᱚᱝᱠᱮ
ᱦᱮᱸ ᱜᱚᱝᱠᱮ ᱚᱱᱟᱜᱮ ᱟᱹᱰᱤ ᱫᱚᱢ ᱵᱟᱹᱲᱤᱡ ᱵᱚ ᱯᱨᱚᱵᱷᱟᱵᱽ ᱫᱚ ᱵᱟᱹᱲᱤᱡ ᱯᱨᱚᱵᱷᱟᱯ ᱵᱟᱲᱟᱜ ᱠᱟᱱᱟ ᱜᱚᱝᱠᱮ ᱜᱚᱝᱠᱮ ᱟᱹᱵᱤᱱ ᱫᱚ ᱢᱚᱡᱽ ᱢᱚᱡᱽ ᱵᱟᱲᱟ ᱜᱮ ᱢᱮᱱᱟᱜ ᱵᱤᱱᱟ ᱛᱚ
ᱢᱚᱡᱽ ᱵᱟᱲᱟ ᱜᱮᱛᱚᱞᱤᱧ ᱢᱚᱸᱡᱽ ᱵᱟᱲᱟ ᱜᱮᱭᱟ
ᱦᱮᱸ ᱜᱚᱝᱠᱮ ᱢᱚᱡᱽ ᱢᱚᱸᱡᱽ ᱵᱟᱲᱟ ᱛᱟᱦᱮᱸᱞᱠᱷᱟᱱ ᱜᱮ ᱢᱚᱸᱡᱽ ᱵᱟᱲᱟ ᱥᱟᱱᱟᱢ ᱵᱚᱱ ᱛᱟᱦᱮᱸᱞᱠᱷᱟᱱ ᱜᱮ ᱢᱚᱸᱡᱽ ᱵᱟᱲᱟ ᱱᱚᱣᱟ ᱫᱟᱜ ᱡᱟᱹᱯᱩᱫ ᱫᱤᱱ ᱠᱚᱨᱮ ᱨᱩᱣᱟᱹ ᱦᱟᱹᱥᱩ ᱟᱹᱰᱤ ᱞᱚᱠᱚᱱ ᱧᱟᱢᱚᱜ-ᱟ ᱛᱚ ᱵᱚᱦᱚᱜ ᱠᱚᱨᱮ ᱫᱟᱜ ᱠᱚ ᱧᱟᱢ ᱞᱮᱠᱷᱟᱱ
ᱦᱳᱭ ᱜᱚᱢᱠᱮ ᱚᱱᱮᱞᱤᱧ ᱢᱮᱛᱟᱫ ᱵᱤᱱᱟ ᱟᱹᱞᱤᱧ ᱫᱚ ᱦᱟᱸᱜ ᱚᱱᱮᱞᱤᱧ ᱠᱟᱹᱢᱤ ᱞᱮᱫᱟ ᱦᱚᱭ ᱢᱚᱴᱤᱵᱷᱮᱴ ᱛᱮ ᱟᱨ ᱛᱚᱠᱷᱚᱱ ᱚᱱᱟ ᱯᱚᱨᱮ ᱠᱟᱹᱴᱤᱡ ᱞᱤᱧ ᱟᱡᱟᱨ ᱞᱮᱱᱟ ᱟᱡᱟᱨ ᱵᱚᱞᱛᱮ ᱚᱱᱟ ᱛᱤ ᱠᱚ ᱠᱟᱹᱴᱤᱡ ᱯᱷᱚᱥᱠᱟᱣ ᱞᱮᱱ ᱛᱟᱞᱤᱧᱟ ᱤᱱᱟᱹ ᱯᱚᱨᱮ ᱫᱚ ᱦᱟᱸ ᱫᱚ ᱦᱟᱸᱜ ᱟᱹᱞᱤᱧ ᱞᱤᱧ ᱪᱟᱞᱟᱜ-ᱟ ᱵᱟᱹᱫ ᱵᱟᱹᱭᱦᱟᱹᱲ ᱥᱮᱫ ᱫᱚ
ᱮᱱᱠᱟ ᱨᱮᱦᱚᱸ ᱵᱟᱹᱞᱤᱧ ᱪᱟᱞᱟᱣ ᱠᱟᱱᱟ
ᱦᱮ ᱜᱚᱝᱠᱮ ᱚᱝᱠᱟ ᱦᱚᱸ ᱪᱟᱞᱟᱣ ᱞᱟᱹᱠᱛᱤᱜ ᱠᱟᱱᱟ ᱵᱟᱹᱫ ᱵᱟᱹᱭᱦᱟᱲ ᱥᱮᱫ ᱦᱚᱸ ᱟᱵᱚ ᱫᱚ ᱨᱮᱸᱜᱮᱡ ᱦᱚᱯᱚᱱ ᱪᱟᱥ ᱠᱟᱹᱢᱤ ᱫᱚ ᱢᱮᱱᱟᱜ ᱜᱮ ᱛᱟᱵᱚᱱᱟ ᱡᱟᱦᱟᱸ ᱛᱤᱱᱟᱹᱜ ᱜᱮᱵᱚᱱ ᱨᱳᱡᱽᱜᱟᱨ ᱠᱮᱫ ᱪᱟᱥ ᱵᱟᱠᱷᱟᱱ ᱫᱚ ᱪᱮᱫ ᱦᱚᱸ ᱵᱟᱝ ᱦᱩᱭᱩᱜ ᱛᱟᱵᱚᱱᱟ
ᱦᱩᱸ ᱜᱚᱝᱠᱮ ᱵᱟᱯᱞᱟ ᱞᱟᱹᱜᱤᱫ ᱞᱟᱝ ᱠᱟᱛᱷᱟᱜ ᱠᱟᱱᱟ ᱛᱚ ᱟᱫᱚ ᱦᱟᱸᱜ ᱵᱟᱯᱞᱟ ᱨᱮᱱᱟᱜ ᱟᱨ ᱢᱤᱫᱴᱟᱝ ᱠᱟᱛᱷᱟ ᱞᱤᱧ ᱫᱤᱥᱟᱹ ᱠᱮᱫᱟ ᱥᱟᱶᱛᱟ ᱚᱱᱠᱟ ᱞᱮᱠᱟᱛᱮ ᱵᱟᱹᱲᱤᱡᱚᱜ ᱠᱟᱱᱟ ᱟᱫᱚ ᱦᱟᱸᱜ ᱟᱯᱮᱥᱮᱫ ᱪᱮᱫ ᱞᱮᱠᱟ ᱟᱹᱞᱤᱧ ᱞᱤᱧ ᱢᱮᱱᱟ ᱚᱱᱟ ᱛᱟᱭᱚᱢ ᱦᱚᱸ ᱟᱹᱵᱤᱱ ᱢᱮᱱ ᱵᱤᱱ ᱦᱟᱸᱜ ᱪᱮᱫ ᱞᱮᱠᱟ ᱟᱯᱮᱥᱮᱫ ᱦᱮᱸᱥᱮ ᱵᱟᱝ ᱦᱮᱞᱳ ᱚ ᱦᱚᱸ ᱦᱚᱸᱟᱹᱞᱤᱧ ᱢᱮᱱᱫᱟ ᱢᱟᱱᱮ ᱡᱮᱢᱚᱱ ᱛᱮ ᱵᱚᱱ ᱵᱤᱭᱟᱣᱟᱹ ᱵᱟᱯᱞᱟᱜ ᱠᱟᱱᱟ ᱥᱟᱱᱟᱢ ᱠᱚᱜᱮ ᱫᱷᱩᱢᱫᱷᱟᱢ ᱛᱮ ᱡᱟᱦᱟᱭ ᱠᱚ ᱡᱟᱦᱟᱸ ᱞᱮᱠᱟ ᱛᱮ ᱵᱚᱱ ᱢᱟᱱᱟᱶ ᱫᱟ ᱢᱮᱱᱠᱷᱟᱱᱟᱼᱼ ᱯᱚᱱ ᱱᱟᱯᱤᱱ ᱞᱮᱠᱟ ᱛᱮᱫᱚ ᱢᱤᱫᱴᱮᱱ ᱱᱟᱯᱟᱭ ᱥᱟᱺᱦᱤᱡ ᱜᱮᱵᱚᱱ ᱢᱟᱱᱟᱣ ᱫᱟ᱾ ᱢᱮᱱ ᱠᱷᱟᱱ ᱱᱦᱸᱰᱮ ᱡᱟᱦᱟᱸ ᱟᱵᱚᱣᱟᱜ ᱴᱟᱢᱟᱠ ᱠᱚᱨᱮ ᱱᱟᱜ ᱪᱚᱞ ᱚᱱᱟ ᱫᱚ ᱦᱟᱸᱜ ᱴᱟᱢᱟᱠ ᱨᱮᱱᱟᱜᱼᱼ ᱪᱚᱞ ᱫᱚ ᱱᱤᱭᱚᱢ ᱫᱷᱟᱵᱤᱡ ᱜᱮ ᱢᱮᱱᱟᱜ-ᱟ ᱢᱮᱱᱠᱷᱟᱱᱼᱼ ᱵᱟᱥᱛᱚᱵᱽ ᱨᱮᱫᱚ ᱟᱭᱢᱟ ᱡᱟᱭᱜᱟ ᱨᱮ ᱵᱟᱝ ᱦᱚᱭᱩᱜ ᱠᱟᱱᱟ᱾ ᱴᱟᱢᱟᱠ ᱵᱚᱫᱚᱞ ᱛᱮ ᱵᱚᱠᱥ ᱵᱚᱱ ᱟᱹᱜᱩᱭ ᱫᱟ᱾
ᱵᱟᱝ ᱜᱚᱝᱠᱮ ᱟᱞᱤᱧᱟᱜ ᱦᱤᱥᱟᱹᱵᱽ ᱨᱮᱫᱚ ᱴᱟᱢᱟᱠ ᱵᱚᱫᱚᱞ ᱫᱚ ᱵᱚᱠᱥ ᱟᱜᱩ ᱫᱚᱼᱼ ᱵᱟᱝ ᱜᱮ ᱵᱷᱟᱜᱮᱭᱟ ᱪᱮᱫᱟᱜ ᱥᱮ ᱟᱵᱚᱣᱟᱜ ᱥᱮᱫᱟᱭ ᱠᱷᱚᱱ ᱦᱮᱡ ᱟᱠᱟᱱᱟ ᱴᱟᱢᱟᱠ ᱛᱩᱢᱫᱟᱜ᱾ ᱥᱟᱰᱮ ᱛᱮᱵᱚᱱ ᱮᱱᱮᱡᱟ ᱨᱩᱭᱟᱵᱚᱱ ᱨᱟᱹᱥᱠᱟᱹ ᱟᱵᱚᱱ᱾
ᱦᱮᱸ ᱦᱮᱸ᱾
ᱟᱨ ᱵᱚᱭᱮᱥ ᱠᱚᱫᱚ ᱼᱼ ᱵᱟᱝ ᱜᱮ ᱴᱷᱤᱠᱟ ᱪᱟᱜ ᱥᱮ ᱵᱚᱠᱥ ᱛᱮᱫᱚ ᱪᱮᱜ ᱞᱮᱠᱟᱢ‌ ᱮᱱᱮᱡᱟ ᱵᱚᱠᱥᱼᱼ ᱟᱫᱚ ᱟᱞᱟᱫᱟ ᱨᱩ ᱠᱚᱦᱚ ᱵᱟᱝ ᱦᱩᱭᱩᱜ-ᱟ ᱵᱚᱠᱥ ᱫᱚ ᱵᱟᱝ ᱵᱷᱟᱜᱮᱭᱟ ᱜᱚᱝᱠᱮ ᱟᱵᱚᱣᱟᱜ ᱥᱟᱱᱛᱟᱲ ᱨᱮᱫᱚ᱾ ᱴᱟᱢᱟᱠ ᱛᱩᱢᱫᱟᱜ ᱨᱮᱜᱽᱲᱟ ᱢᱮᱱᱟᱜ ᱛᱟᱵᱚᱱᱟ ᱥᱟᱯᱟᱵᱼᱼ ᱥᱟᱯᱟᱵ ᱢᱮᱱᱟᱜ ᱛᱟᱵᱚᱱᱟ᱾
ᱦᱳᱭ᱾ ᱟᱫᱚ ᱟᱞᱮ ᱥᱮᱫ ᱫᱚ ᱜᱚᱝᱠᱮ ᱢᱟᱱᱮ ᱮᱸ ᱴᱟᱢᱟᱠ ᱛᱩᱢᱫᱟᱜ ᱫᱚ ᱦᱟᱸᱜ ᱩᱱᱟᱹᱜ ᱫᱚ ᱵᱟᱝ ᱠᱚ ᱨᱩᱭᱟ ᱟᱫᱚᱼᱼ ᱢᱟᱱᱮ ᱵᱚᱠᱥ ᱠᱚᱜᱮ ᱵᱤᱥᱤ ᱦᱟᱸᱜ ᱪᱟᱞᱟᱜ-ᱟ ᱟᱫᱚ ᱟᱯᱮ ᱥᱮᱜ ᱜᱚᱜᱠᱮ ᱪᱮᱫ ᱞᱮᱠᱟ ᱢᱟᱱᱮᱼᱼ ᱟᱹᱨᱤᱼᱪᱟᱹᱞᱤ ᱥᱟᱵ ᱫᱚᱦᱚ ᱢᱮᱱᱟᱜ-ᱟ ᱥᱮ ᱮᱸ ᱟᱞᱮ ᱥᱮᱫ ᱞᱮᱠᱟ ᱜᱮ ᱚᱱᱠᱟ ᱵᱤᱜᱽᱲᱟᱹᱣ ᱪᱟᱞᱟᱜ ᱠᱟᱱᱟ ᱟᱯᱮ ᱥᱮᱜ ᱦᱚᱸ?
ᱜᱚᱝᱠᱮ ᱟᱞᱮ ᱥᱮᱫ ᱦᱚᱸ ᱠᱟᱴᱤᱡ ᱢᱟᱱᱮ ᱦᱟᱞᱼᱼ ᱠ‌ᱟ ᱦᱟᱞᱠ‌ᱟ ᱧᱮᱞᱚᱜ ᱠᱟᱱᱟ ᱜᱚᱝᱠᱮ ᱵᱤᱜᱽᱲᱟᱹᱣ ᱪᱟᱵᱟᱜ ᱠᱟᱱᱟ ᱵᱤᱜᱽᱲᱟᱹᱣ ᱪᱟᱞᱟᱜ ᱠᱟᱱᱟ᱾
ᱟᱪᱪᱷᱟ ᱟᱪᱪᱷᱟ᱾ ᱱᱤᱭᱟᱹ ᱜᱚᱝᱠᱮ ᱢᱤᱫᱴᱮᱱ ᱫᱩᱠ ᱵᱩᱡᱷᱟᱹᱜ ᱠᱟᱱᱟ ᱟᱫᱚ ᱦᱟᱯᱼᱼ ᱯᱮᱱ ᱫᱤᱱ ᱨᱮᱱ ᱟᱵᱚᱨᱮᱱ ᱡᱟᱦᱟᱸᱭ ᱯᱚᱼᱯᱚᱝᱜᱽᱲᱟᱼᱼ ᱥᱮ ᱜᱤᱫᱟᱹᱨ ᱯᱤᱫᱟᱹᱨ ᱛᱷᱮᱠᱮ ᱜᱚᱲᱚᱢ ᱠᱚᱲᱟ ᱜᱚᱲᱚᱢ ᱠᱩᱲᱤ ᱠᱚ ᱡᱟᱦᱟᱸᱭ ᱦᱟᱸᱜ ᱠᱚ ᱦᱤᱡᱩᱜ-ᱟ᱾ ᱩᱱᱠᱩ ᱦᱟᱸᱜ ᱟᱫᱚ ᱠᱚ ᱧᱮᱞ ᱧᱮᱞᱟ ᱱᱚᱜᱚ-ᱚᱸᱭ ᱡᱟᱦᱟᱸ ᱟᱵᱚᱨᱮᱱ ᱜᱤᱫᱟᱹᱨ ᱯᱤᱫᱟᱹᱨ ᱠᱚ ᱧᱮᱞᱟ ᱡᱮ ᱼᱼ ᱟᱵᱚᱣᱟᱜ ᱫᱚ ᱦᱟᱸᱜ ᱴᱟᱢᱟᱠ ᱫᱚ ᱦᱟᱸᱜ ᱵᱟᱠᱚ ᱨᱩᱭ ᱮᱫᱟ ᱱᱩᱠᱩ ᱫᱚ ᱵᱚᱠᱥ ᱛᱮᱜᱮ ᱠᱚᱼᱼ ᱯᱚᱨᱚᱵᱽ ᱠᱚ ᱢᱟᱱᱟᱣ ᱮᱫᱟ᱾ ᱟᱫᱚ ᱠᱚ ᱢᱚᱱᱮᱭᱟ ᱟᱵᱚᱣᱟᱜ ᱥᱮᱨᱣᱟ ᱨᱮᱫᱚ ᱦᱟᱸᱜ ᱴᱟᱢᱟᱠ ᱛᱩᱢᱫᱟᱜ ᱫᱚ ᱵᱟᱱᱩᱜ-ᱟ ᱦᱟᱱᱟ ᱵᱚᱠᱥ ᱠᱚᱜᱮ ᱢᱮᱱᱟᱜ-ᱟ᱾
ᱦᱮᱸ ᱜᱚᱝᱠᱮ ᱚᱱᱠᱟ ᱠᱚ ᱢᱚᱱᱮᱭᱟ ᱠᱷᱟᱱᱼᱼ
ᱟᱫᱚ ᱦᱟᱸᱜ ᱚᱱᱠᱟ ᱠᱟᱛᱮᱫ ᱜᱮ ᱪᱟᱞᱟᱜ ᱛᱟᱵᱚᱱᱟ ᱯᱤᱲᱦᱤ ᱠᱮ ᱯᱤᱲᱦᱤ ᱟᱫᱚ ᱦᱟᱸᱜ ᱟᱵᱚᱣᱟᱜ ᱡᱟᱦᱟᱸ ᱴᱟᱢᱟᱠ ᱛᱩᱢᱫᱟᱜ ᱨᱮᱱᱟᱜ ᱪᱚᱞᱼᱼ ᱚᱱᱟ ᱫᱚ ᱦᱟᱸᱜ ᱦᱟᱯᱤᱫ ᱪᱟᱵᱟᱜ-ᱟ ᱥᱮ ᱵᱚᱱᱫᱚ ᱪᱟᱵᱟᱜ-ᱟ᱾ ᱚᱱᱮ ᱜᱚᱝᱠᱮ ᱪᱮᱫ ᱞᱮᱠᱟ ᱛᱮ ᱦᱟᱸᱜ ᱱᱤᱭᱟᱹ ᱱᱟᱯᱟᱭ ᱵᱚᱱ ᱫᱚᱦᱚᱭᱟ ᱚᱱᱟ ᱞᱟᱜᱤᱫ ᱫᱚᱼᱼ ᱟᱵᱚᱱᱜᱮ ᱦᱟᱸᱜ ᱟᱜᱟᱢ ᱫᱤᱱ ᱨᱮᱱ ᱞᱟᱹᱣᱲᱤᱭᱟᱹ ᱟᱵᱚᱼᱼ ᱛᱮ ᱜᱮ ᱚᱱᱟ ᱫᱚ ᱦᱟᱸᱜ ᱥᱟᱵ ᱫᱚᱦᱚ ᱦᱩᱭᱩᱜ ᱛᱟᱵᱚᱱᱟ ᱟᱯᱟᱱ ᱟᱹᱯᱤᱱ ᱢᱟᱸᱡᱷᱤ ᱦᱟᱲᱟᱢ ᱥᱟᱶᱛᱮ ᱜᱟᱯᱟᱞ ᱢᱟᱨᱟᱣ ᱟᱛᱮᱜᱼᱼ ᱟᱛᱩ ᱨᱮ ᱚᱱᱟ ᱫᱚ ᱦᱟᱸᱜ ᱵᱚᱱ ᱵᱟᱝᱵᱚᱱ ᱠᱚᱨᱟᱣ ᱞᱮᱠᱷᱟᱱ ᱢᱤᱫᱴᱮᱱ ᱱᱟᱯᱟᱭᱚᱜ-ᱟ᱾
ᱦᱮᱸ ᱜᱚᱝᱠᱮ ᱚᱱᱟ ᱫᱚ ᱴᱷᱤᱠ ᱜᱮᱵᱤᱱ ᱞᱟᱹᱭ ᱟᱠᱟᱫ-ᱟ᱾ ᱵᱚᱠᱥ ᱫᱚ ᱵᱟᱝ ᱠᱚ ᱮᱢ ᱨᱮᱦᱚᱸ ᱱᱟᱯᱟᱭᱟ᱾
ᱵᱟᱝ ᱜᱚᱝᱠᱮ ᱵᱚᱠᱥ ᱫᱚ ᱢᱟᱱᱮ ᱟᱜᱩ ᱫᱚᱠᱚ ᱟᱜᱩᱭ ᱢᱟ ᱢᱟᱱᱮ ᱪᱮᱫ ᱞᱮᱠᱟ ᱡᱚᱠᱷᱚᱱ ᱥᱟᱵᱽ ᱢᱮᱼᱼ ᱦᱮᱸ ᱥᱚᱵᱽ ᱥᱚᱢᱚᱭ ᱫᱚ ᱦᱟᱸᱜ ᱛᱚ ᱨᱩ ᱦᱚᱸ ᱵᱟᱵᱚᱱ ᱨᱩᱭᱟ ᱟᱨ ᱡᱚᱠᱷᱚᱱ ᱵᱟᱵᱚᱱ ᱨᱩᱭ ᱮᱫᱟ ᱛᱚᱠᱷᱚᱱ ᱫᱚ ᱠᱟᱹᱴᱤᱡᱼᱼ ᱦᱟᱞᱠᱟ ᱢᱤᱫᱴᱮᱱ ᱵᱷᱚᱭᱤᱥ ᱛᱮᱼᱼ ᱦᱟᱞᱠᱟ ᱢᱤᱫᱴᱮᱱ ᱟᱬᱟᱝ ᱛᱮ ᱢᱤᱫᱴᱮᱱ ᱥᱤᱨᱤᱧ ᱵᱩᱱ ᱪᱟᱞᱩᱭᱟ ᱠᱟᱹᱴᱤᱡ ᱠᱚ ᱵᱩᱪ ᱢᱟ ᱡᱮ ᱵᱟᱯᱼᱼ ᱞᱟ‌ ᱚᱲᱟᱜ ᱦᱩᱭᱩᱜ ᱠᱟᱱᱟ᱾ ᱵᱟᱠᱷᱟᱱ ᱱᱤᱥᱩᱱ ᱦᱚᱸ ᱵᱷᱟᱸᱰᱟᱱ ᱚᱲᱟᱜ ᱞᱮᱠᱟ ᱦᱚᱸ ᱵᱩᱡᱩᱜ-ᱟ᱾ ᱵᱟᱲᱟᱭᱟᱹᱧ ᱡᱩᱜᱽ ᱥᱟᱶ ᱥᱟᱶᱛᱮ ᱛᱟᱞ ᱦᱚᱸ ᱢᱤᱞᱟᱹᱣ ᱞᱟᱠᱛᱤ ᱠᱟᱱᱟ ᱵᱚᱠᱥ ᱦᱚᱸ ᱫᱚᱨᱠᱟᱨᱼᱼ ᱢᱮᱱᱠᱷᱟᱱ ᱩᱱᱟᱹᱜ ᱴᱟᱜ ᱫᱚ ᱵᱟᱝ ᱡᱚᱠᱷᱚᱱ ᱵᱚᱠᱥ ᱨᱮᱱᱟᱜ ᱤᱭᱟᱹ ᱡᱚᱠᱷᱚᱱ ᱴᱟᱢᱟᱠ ᱛᱩᱢᱫᱟᱜ ᱨᱮᱱᱟᱜ ᱠᱟᱢᱤ ᱦᱚᱨᱟᱼᱼ